ᱦᱮᱞᱳ
ᱦᱮᱸ ᱡᱚᱦᱟᱨ ᱜᱮ
ᱦᱮᱸ ᱡᱚᱦᱟᱨ ᱜᱮ ᱨᱚᱲ ᱟᱸᱡᱚᱢ ᱧᱟᱢ ᱢᱚᱸᱡᱽ
ᱦᱮᱸ ᱨᱚᱲ ᱟᱸᱡᱚᱢ ᱧᱟᱢᱚᱜ ᱠᱟᱱᱟ ᱟᱞᱤᱧᱟᱜ ᱨᱚᱲ ᱵᱮᱥ ᱛᱮᱜᱮ ᱟᱸᱡᱚᱢᱚᱜ ᱠᱟᱱᱟ ᱛᱚ?
ᱦᱮᱸ ᱟᱸᱡᱚᱢᱚᱜ ᱠᱟᱱ ᱜᱮᱭᱟ ᱾
ᱚ ᱛᱟᱯᱚᱨ ᱪᱮᱫ ᱠᱚ ᱪᱮᱠᱟ ᱵᱟᱲᱟᱭ ᱦᱩᱭᱩᱜ ᱠᱟᱱᱟ?
ᱱᱚᱜᱼᱚᱭ ᱚᱲᱟᱜ ᱠᱚᱨᱮ ᱜᱮ ᱠᱟᱹᱢᱤ ᱢᱟ ᱱᱚᱝᱠᱟ ᱞᱮᱠᱟ ᱱᱤᱛᱚᱜ ᱫᱚ ᱵᱟᱹᱱᱩᱜᱼᱟ ᱫᱟᱜ ᱠᱚ ᱡᱟᱹᱲᱤᱭᱮᱫ ᱢᱮᱱ ᱮᱫᱟ ᱟᱯᱮ ᱚᱱᱛᱮ ᱫᱟᱜ ᱠᱚᱭ ᱡᱟᱹᱲᱤ ᱠᱮᱫᱟ ᱥᱮ ᱵᱟᱝ ᱛᱟᱦᱚᱞᱮ?
ᱦᱮᱸ ᱫᱟᱜ ᱠᱚᱫᱚ ᱠᱤᱪᱷᱩ ᱠᱷᱚᱱ ᱞᱟᱦᱟ ᱨᱮ ᱫᱟᱜ ᱵᱟᱲᱟ ᱠᱮᱫᱟᱭ ᱠᱟᱹᱴᱤᱡ ᱠᱟᱪᱷᱟ,
ᱚ
ᱟᱨ ᱱᱤᱛᱚᱜ ᱫᱚ ᱱᱚᱜ-ᱚᱭ ᱥᱤᱛᱩᱝ ᱦᱟᱸᱜ ᱨᱟᱠᱟᱵ ᱟᱠᱟᱫᱟᱭ ᱥᱤᱛᱩᱝ ᱜᱚᱨᱚᱢ ᱜᱮ ᱵᱷᱟᱞᱮ ᱜᱮ ᱟᱹᱭᱠᱟᱹᱜ ᱠᱟᱱᱟ ᱦᱟᱸᱜ᱾
ᱚ ᱛᱟᱦᱚᱞᱮ ᱦᱩᱲᱩ ᱠᱚᱫᱚ ᱯᱮ ᱜᱤᱲᱰᱤ ᱥᱟᱹᱛ ᱠᱮᱫᱟ ᱥᱮ ᱵᱟᱝ ᱛᱚᱞᱟ ᱠᱚ?
ᱦᱮᱸ ᱦᱩᱲᱩ ᱠᱚᱫᱚ ᱚᱱᱟ ᱛᱚᱞᱟ ᱠᱚᱫᱚ ᱜᱤᱰᱤ ᱥᱟᱹᱛ ᱦᱩᱭ ᱟᱠᱟᱱᱟ ᱾ ᱠᱮᱵᱚᱞ ᱦᱟᱸᱜ ᱯᱷᱳᱴᱳ ᱛᱩᱫᱩᱜ ᱠᱟᱱᱟ ᱟᱨᱠᱤ
ᱚ
ᱤᱛᱟᱹ ᱠᱚ ᱟᱪᱪᱷᱟ ᱚᱱᱟ ᱠᱚᱨᱮ ᱜᱤᱰᱤ ᱵᱟᱲᱟ ᱦᱩᱭ ᱮᱱᱟ?
ᱦᱮᱸ ᱟᱞᱮᱭᱟᱜ ᱦᱚᱸ ᱜᱤᱲᱤ ᱥᱟᱹᱛ ᱢᱟ ᱟᱞᱮ ᱢᱟ ᱟᱹᱰᱤ ᱫᱤᱱ ᱞᱟᱦᱟ ᱜᱮᱞᱮ ᱜᱤᱲᱤ ᱟᱠᱟᱫ ᱜᱮ᱾ ᱦᱟᱨᱟ ᱟᱠᱟᱱ ᱜᱮᱭᱟ ᱟᱨ ᱱᱚᱝᱠᱟ ᱫᱟᱜ ᱡᱟᱹᱲᱤ ᱤᱫᱤ ᱞᱮᱠᱷᱟᱱ ᱢᱟ ᱞᱚᱜᱚᱱ ᱦᱟᱨᱟᱜ ᱜᱮᱭᱟ᱾
ᱦᱮᱸ ᱞᱚᱜᱚᱱ ᱜᱮ ᱦᱟᱨᱟᱜ-ᱟ ᱛᱟᱦᱚᱞᱮ ᱟᱹᱰᱤ ᱞᱚᱜᱚᱱ ᱜᱮ ᱚᱱᱛᱮ ᱫᱚ ᱥᱟᱨᱫᱤ ᱟᱠᱚ ᱦᱮᱸ ᱵᱟᱝ
ᱦᱮᱸ ᱞᱚᱜᱚᱱ ᱜᱮ ᱛᱟᱦᱚᱞᱮ ᱟᱹᱰᱤ ᱫᱤᱱ ᱨᱤᱜᱤ ᱜᱤᱲᱤ ᱦᱩᱭ ᱟᱠᱟᱱᱟ ᱨᱩᱱᱦᱤ ᱟᱸᱡᱚᱢ ᱟᱠᱟᱫ ᱜᱮᱭᱟᱢ ᱯᱟᱞᱮ ᱚᱱᱟ ᱨᱩᱱᱦᱤ ᱥᱩᱢᱚᱭᱞᱮ ᱜᱤᱰᱤ ᱠᱟᱫᱟ
ᱚ
ᱚᱱᱟ ᱥᱩᱢᱚᱭᱨᱮ ᱜᱤᱲᱤ ᱦᱩᱭ ᱠᱟᱱᱟ ᱛᱟᱦᱞᱮ ᱦᱟᱨᱟ ᱟᱠᱟᱱ ᱜᱮ ᱞᱚᱜᱚᱱ ᱜᱮ ᱟᱨ ᱫᱟᱜ ᱢᱟᱭ ᱡᱟᱹᱲᱤ ᱤᱫᱤᱭᱮᱫ ᱜᱮᱭᱟ ᱢᱟᱱᱮ ᱱᱟᱥᱮ ᱱᱟᱥᱮ ᱡᱟᱹᱲᱤᱭ ᱤᱫᱤ ᱡᱟᱹᱲᱤᱭᱮᱫ ᱨᱮᱦᱚᱸᱭ ᱢᱟᱱᱮ ᱢᱤᱫ ᱫᱤᱱ ᱵᱟᱨᱥᱤᱧ ᱪᱷᱟᱲᱟᱟᱜᱮ ᱫᱟᱜ ᱮ ᱡᱟᱹᱲᱤᱭ ᱫᱟᱥᱮ
ᱦᱮᱸ
ᱟᱫᱚ ᱚᱱᱟ ᱠᱷᱟᱹᱛᱤᱨᱟᱜ ᱛᱮ ᱞᱚᱜᱚᱱ ᱦᱟᱨᱟᱜ ᱠᱟᱱᱟ᱾
ᱟᱪᱪᱷᱟ᱾ ᱱᱚᱛᱮ ᱫᱚ ᱠᱮᱵᱚᱞ ᱟᱹᱰᱤ ᱜᱤ ᱤᱭᱟᱹ ᱜᱮᱭᱟ ᱦᱟᱸᱜ ᱟᱹᱰᱤ ᱫᱮᱨᱤ ᱜᱮᱭᱟ ᱱᱚᱛᱮ ᱫᱚ᱾
ᱚ ᱟᱫᱚ ᱥᱮᱨᱢᱟ ᱥᱮᱨᱢᱟ ᱡᱟᱹᱲᱤ ᱟᱥᱛᱮᱯᱮ ᱪᱟᱥ ᱜᱮᱭᱟ ᱥᱮ ᱥᱮ ᱢᱟᱨᱥᱟᱞ ᱟᱨ ᱥᱟᱢ ᱢᱟᱨᱥᱟᱞ ᱠᱚ ᱢᱮᱱᱟᱜᱼᱟ?
ᱚᱱᱟ ᱡᱟᱹᱲᱤ‌ ᱫᱟᱜ ᱛᱮᱜᱮ ᱪᱟᱥ ᱦᱩᱭᱩᱜᱼᱟ᱾ ᱚᱱᱛᱮ ᱢᱟ ᱚᱱᱛᱮ ᱢᱟ ᱥᱮᱨᱢᱟ ᱡᱟᱹᱲᱤ ᱥᱮ ᱚᱱᱛᱮ ᱢᱟ ᱢᱟᱨᱥᱟᱞ ᱢᱮᱱᱟᱜ ᱜᱮᱭᱟ ᱚᱱᱟ ᱠᱚᱨᱮ?
ᱦᱮᱸ ᱟᱞᱮ ᱱᱚᱛᱮ ᱢᱟ ᱱᱟᱥᱮ ᱠᱤᱪᱷᱩ ᱡᱟᱭᱜᱟ ᱠᱚᱨ ᱫᱚ ᱥᱟᱢ ᱢᱟᱨᱥᱟᱞ ᱢᱮᱱᱟᱜ ᱜᱮᱭᱟ ᱟᱨ ᱠᱤᱪᱷᱩ ᱫᱚ ᱚᱱᱠᱟ ᱢᱟᱱᱮ ᱠᱮᱱᱮᱞ ᱫᱟᱜ ᱠᱚᱨᱮ ᱚᱱᱮ ᱨᱚᱦᱚᱭ ᱥᱩᱢᱟᱹᱭ ᱞᱮ ᱧᱟᱢ ᱜᱮᱭᱟ ᱟᱲᱟᱜ ᱠᱚ᱾ ᱛᱚ ᱚᱱᱟ ᱠᱚᱨᱮᱱᱟᱜ ᱫᱟᱜ ᱠᱚᱛᱮ ᱜᱮ ᱪᱟᱥ ᱠᱚ ᱦᱩᱭᱩᱜ ᱜᱮᱭᱟ ᱟᱨ ᱟᱯᱮ ᱚᱱᱛᱮ ᱫᱚ ᱱᱟᱹᱭ ᱱᱟᱞᱟ ᱠᱚ ᱵᱟᱹᱱᱩᱜ ᱜᱮᱭᱟ ᱥᱩᱨ ᱠᱚᱨᱮ?
ᱦᱮᱸ ᱱᱟᱹᱭ ᱱᱟᱞᱟ ᱠᱚ ᱢᱮᱱᱟᱜᱼᱟ ᱚᱱᱟ ᱠᱚᱨᱮ ᱫᱚ ᱟᱹᱰᱤ ᱥᱮᱛᱟᱜ ᱜᱮ᱾ ᱚᱱᱟ ᱠᱚᱛᱮᱜ ᱜᱮ ᱵᱮᱥᱤᱨ ᱵᱷᱟᱜᱽ ᱫᱚ ᱪᱟᱥᱵᱟᱥ ᱦᱩᱭᱩᱜᱼᱟ ᱱᱚᱛᱮ ᱫᱚ᱾ ᱱᱚᱛᱮ ᱟᱞᱮ ᱱᱚ ᱱᱟᱠᱷᱟ ᱫᱚ ᱵᱟᱨᱭᱟ ᱪᱟᱥ ᱵᱟᱨ ᱫᱷᱟᱜ ᱦᱩᱲᱩ ᱨᱚᱦᱚᱭ ᱦᱩᱭ ᱵᱟᱲᱟᱜᱼᱟ ᱛᱚ᱾
ᱦᱩᱸ
ᱚ ᱢᱤᱫᱴᱮᱡ ᱫᱚ ᱢᱮᱛᱟᱜ ᱟᱠᱚ ᱵᱚᱨᱥᱚ ᱦᱩᱲᱩ ᱟᱨ ᱢᱤᱫᱴᱮᱡ ᱫᱚᱠᱚ ᱢᱮᱛᱟᱜᱼᱟ ᱮᱨᱤ ᱦᱩᱲᱩ ᱾
ᱪᱮᱜ ᱦᱩᱲᱩ?
ᱮᱨᱮ ᱮᱨᱮ ᱦᱩᱲᱳ
ᱚᱱᱟ ᱫᱚ ᱛᱤᱱᱟᱹᱜ ᱥᱚᱢ ᱡᱟᱦᱟᱸ ᱫᱷᱚᱨᱚᱱ ᱦᱩᱲᱩ ᱠᱚ ᱢᱮᱱ ᱦᱚᱪᱚᱭᱮᱜ ᱚᱱᱟ ᱩᱫᱽᱜᱟᱹᱨ ᱫᱤᱱ ᱠᱚ ᱪᱟᱥ ᱚᱱᱟ ᱚᱱᱟᱢ ᱢᱮᱱ ᱦᱚᱪᱚᱭᱮᱫᱟ?
ᱦᱳᱭ ᱦᱳᱭ᱾
ᱚ
ᱚ ᱚᱱᱛᱮ ᱫᱚ ᱪᱮᱜᱞᱮᱠᱟ ᱢᱮᱱᱪᱚᱭ ᱠᱚᱛᱮᱠᱚ
ᱱᱚᱛᱮ ᱢᱟ ᱫᱷᱚᱨᱚᱱ ᱦᱩᱲᱩ ᱜᱮᱠᱚ ᱢᱮᱱᱜᱮ ᱠᱤᱪᱷᱩ ᱦᱚᱲᱢᱟ ᱱᱤᱨᱚᱱ ᱦᱩᱲᱩ ᱦᱚᱸᱠᱚ ᱢᱮᱱᱜᱮ ᱟᱨ ᱫᱷᱚᱨᱚᱱ ᱟᱨ ᱱᱤᱨᱚᱱ ᱚᱱᱠᱟ ᱠᱚ ᱧᱩᱛᱩᱢ ᱟᱠᱟᱫᱟ᱾
ᱚ ᱟᱪᱪᱷᱟ
ᱟᱨ ᱚᱱᱟ ᱫᱚ ᱛᱟᱦᱚᱞᱮ ᱪᱮᱫ ᱛᱮᱯᱮ ᱪᱟᱥᱟ ᱱᱟᱹᱭ ᱱᱟᱸᱞᱟ ᱫᱟᱜ ᱛᱮᱯᱮ ᱪᱟᱥ ᱜᱮᱭᱟ
ᱦᱮᱸ ᱚᱱᱟ ᱫᱚ ᱚᱱᱮ ᱚᱱᱮ ᱚᱱᱠᱟ ᱠᱮᱱᱮᱞ ᱫᱟᱜ ᱡᱮᱢᱚᱱ ᱥᱚᱨᱠᱟᱨ ᱠᱷᱚᱡ ᱵᱟᱹᱭᱥᱟᱹᱣ ᱵᱟᱲᱟ ᱟᱠᱟᱜᱮᱭᱟ ᱠᱚ
ᱦᱮᱸ
ᱚᱸᱚᱱᱰᱮ ᱠᱷᱚᱡ ᱜᱮ ᱮᱢᱚᱜ ᱦᱩᱭᱩᱜᱼᱟ ᱟᱨᱠᱤ ᱠᱤᱪᱷᱩ ᱚᱱᱠᱟ ᱵᱤᱜᱷᱟᱹ ᱨᱮ ᱟᱨᱠᱤ ᱚᱱᱠᱟ ᱴᱮᱠᱥ ᱚᱱᱟ ᱡᱮᱢᱚᱱ ᱴᱮᱠᱥ ᱮᱢ ᱦᱩᱭᱩᱜᱼᱟ ᱚᱱᱮ ᱚᱱᱠᱟᱟᱜ ᱜᱮ ᱮᱢ ᱦᱩᱭᱩᱜ ᱠᱟᱱᱟ ᱢᱤᱫ ᱫᱷᱟᱣ ᱠᱟᱛᱮ
ᱟᱨ ᱚᱱᱟ ᱛᱤᱜᱤ ᱢᱟᱱᱮ ᱚᱱᱟ ᱦᱩᱲᱩ ᱨᱟᱠᱟᱵ ᱫᱷᱟᱹᱵᱤᱡ ᱫᱚ ᱫᱟᱜ ᱠᱚ ᱮᱢᱚᱜᱼᱟ
ᱚ ᱟᱨ ᱳ ᱛᱤᱱᱟᱹᱜ ᱠᱟᱛᱮᱜ ᱚᱱᱠᱟ ᱴᱮᱠᱥ ᱫᱚᱠᱚ ᱠᱟᱴᱟᱣ ᱛᱟᱯᱮᱭᱟ ᱠᱟᱹᱣᱰᱤ ᱠᱚ ᱛᱤᱱᱟᱹᱜ ᱠᱟᱛᱮ ᱞᱟᱜᱟᱣ ᱟᱯᱮᱭᱟ
ᱵᱤᱜᱷᱟᱨ ᱨᱮᱻᱢᱤᱱᱤᱢᱟᱢ ᱪᱷᱚᱭ ᱥᱚ ᱥᱟᱛ ᱥᱚ ᱴᱟᱠᱟ ᱦᱟᱛᱟᱣ ᱟᱠᱚ
ᱳ ᱟᱫᱚ ᱚᱱᱟ ᱡᱚᱠᱷᱚᱱ ᱜᱮ ᱞᱟᱹᱠᱛᱤ ᱟᱯᱮᱣᱟ ᱛᱚᱠᱷᱚᱱ ᱜᱮ ᱫᱟᱜ ᱫᱚᱠᱚ ᱮᱢᱟ ᱯᱮᱭᱟ
ᱠᱷᱚᱱ ᱜᱤ ᱞᱟᱹᱠᱛᱤᱜᱼᱟ ᱛᱚᱠᱷᱚᱱ ᱜᱤ ᱫᱟᱜ ᱮᱢᱚᱜ ᱟᱠᱚ
ᱦᱳ
ᱟᱨᱦᱚᱸ ᱱᱤᱛᱚᱜ ᱡᱮᱢᱚᱱ ᱱᱚᱜᱼᱚᱭ ᱥᱚᱨᱠᱟᱨ ᱵᱮᱥᱚᱨᱠᱟᱨ ᱠᱷᱚ ᱛᱟ ᱚᱱᱟ ᱢᱟᱨᱥᱟᱞ ᱵᱤᱫ ᱵᱟᱲᱟᱣ ᱠᱟᱫᱟ ᱠᱚ ᱟᱞᱮ ᱱᱚ ᱱᱟᱠᱷᱟ ᱫᱚ ᱟᱨᱦᱚᱸ ᱟᱹᱰᱤ ᱥᱟᱴᱟ ᱜᱤ ᱟᱨ ᱚᱱᱟ ᱨᱮᱫᱚ ᱵᱤᱜᱷᱟᱹ ᱨᱮ ᱱᱤᱝᱠᱟ ᱤᱭᱟᱹ ᱛᱤᱱ ᱦᱟᱡᱟᱨ ᱴᱟᱠᱟ ᱠᱟᱛᱮ ᱦᱟᱛᱟᱣ ᱫᱟᱠᱚ ᱟᱨᱠᱤ
ᱚ
ᱚᱱᱟ ᱫᱚ ᱵᱮᱥᱚᱨᱠᱟᱨ ᱱᱤᱛᱚᱜ ᱯᱟᱨᱥᱚᱱᱟᱞ ᱠᱚ ᱵᱟᱹᱭᱥᱟᱹᱣ ᱵᱟᱲᱟ ᱟᱠᱟᱫᱟ ᱛᱚ ᱟᱫᱚ ᱚᱱᱟᱛᱮ ᱤᱭᱟᱹ ᱠᱟᱨᱚᱱᱮ ᱛᱮ ᱚᱱᱟ ᱫᱚ ᱰᱷᱮᱨ ᱜᱮᱠᱚ ᱦᱟᱛᱟᱣ ᱫᱟ
ᱦᱮᱸ ᱟᱫᱚ ᱠᱟᱨᱮᱱᱴ ᱵᱤᱞ ᱠᱚ ᱢᱮᱱᱟᱜ ᱜᱮᱭᱟ ᱥᱮ ᱠᱷᱚᱨᱪᱟ ᱠᱚᱢᱟ ᱚᱱᱟ ᱠᱚᱨᱮ ᱦᱚᱸ ᱦᱩᱭᱩᱜ ᱢᱟ ᱦᱩᱭᱩᱜ ᱜᱮ
ᱦᱳᱭ
ᱟᱨ ᱮᱢᱱᱤ ᱥᱚᱵᱽᱡᱤ ᱠᱚᱫᱚ ᱛᱟᱦᱚᱞᱮ ᱪᱮᱫ ᱞᱮᱠᱟᱯᱮ ᱪᱟᱥ ᱜᱮᱭᱟᱮ ᱟᱯᱮ ᱚᱱᱛᱮ ᱫᱚ
ᱥᱚᱵᱡᱤ ᱠᱚᱦᱚᱸ ᱪᱟᱥ ᱫᱚ ᱵᱷᱟᱜᱤ ᱜᱮ ᱪᱟᱥ ᱵᱟᱲᱟ ᱦᱩᱭᱩᱜᱼᱟ ᱟᱨᱠᱤ ᱟᱹᱞᱩ ᱠᱩ ᱵᱮᱸᱜᱟᱲ ᱠᱩ ᱢᱟᱹᱨᱤᱪ ᱠᱩ ᱴᱚᱢᱮᱴᱳ ᱠᱚ ᱠᱷᱮᱨᱟ ᱠᱚ
ᱪᱮᱫ ᱠᱷᱤᱜ ᱪᱮᱜ ᱵᱤᱱ ᱢᱮᱱ ᱠᱮᱫᱟ ᱠᱷᱤᱨᱟ ᱥᱮ ᱪᱮᱫ
ᱦᱮᱸ ᱦᱮᱸ ᱠᱷᱤᱨᱟ
ᱚᱱᱟ ᱫᱚ ᱪᱮᱫ ᱠᱚ ᱢᱮᱱ ᱦᱚᱪᱚᱭ ᱫᱟ
ᱚᱱᱟ ᱫᱚ ᱚᱱᱟ ᱫᱚ ᱫᱤᱠᱩ ᱛᱮᱫᱚ ᱠᱚ ᱢᱮᱛᱟᱜᱼᱟ ᱥᱚᱸᱥ ᱠᱚ ᱢᱮᱛᱟᱜᱼᱟ ᱥᱚᱸᱥ ᱡᱮᱢᱚᱱ ᱚᱱᱟ ᱫᱚ ᱵᱮᱨᱮᱞ ᱛᱮᱜᱮ ᱡᱚᱢ ᱟᱠᱩ
ᱚᱱᱟ ᱛᱚᱨᱢᱩᱡᱽ ᱠᱤᱱᱵᱟ ᱯᱩᱰ ᱞᱮᱠᱟᱱᱟᱜ ᱡᱤᱱᱤᱥ ᱢᱮᱱ ᱚᱪᱚᱭᱹ ᱫᱟᱢ
ᱵᱟᱝ ᱛᱩᱨᱢᱩᱡ ᱞᱮᱠᱟᱷᱟ ᱫᱚ ᱵᱟᱝ ᱚᱱᱟ ᱫᱚ ᱡᱮᱞᱮᱧ ᱜᱮ ᱦᱩᱭᱩᱜᱼᱟ ᱢᱟᱱᱮ ᱪᱮᱫᱞᱮᱠᱟ ᱞᱟᱹᱭᱟᱹᱧ ᱚᱱᱟ ᱠᱚᱨᱚᱞᱟ ᱞᱮᱠᱟ ᱦᱩᱭ ᱵᱟᱲᱟᱜᱼᱟ ᱡᱮᱞᱮᱧ ᱧᱚᱜ ᱜᱮᱭᱟ ᱟᱨᱠᱤ ᱚᱱᱟ ᱫᱚ ᱵᱮᱨᱮᱞᱛᱤᱜᱮ ᱡᱚᱢᱟᱵᱚ ᱵᱮᱨᱮᱞ ᱛᱮᱜᱮᱢ ᱟᱹᱰᱤ ᱵᱮᱥᱴ ᱜᱮ ᱟᱹᱭᱠᱟᱹᱜᱼᱟ ᱟᱨᱠᱤ ᱚᱱᱟ ᱦᱟᱴ ᱯᱟᱛᱟ ᱠᱚᱨᱟ ᱟᱠᱨᱤᱧ ᱵᱟᱲᱟᱭᱟᱠᱟ ᱠᱚ ᱢᱚᱡᱽ ᱜᱤ
ᱳ
ᱟᱯᱮ ᱚᱱᱟ ᱱᱟᱠᱷᱟ ᱫᱟᱝ ᱪᱮᱫ ᱠᱚ ᱢᱮᱱ ᱵᱟᱲᱟᱭ
ᱟᱞᱮ ᱱᱚᱛᱮ ᱢᱟ ᱢᱟᱱᱮ ᱵᱟᱹᱧ ᱴᱷᱤᱠᱟᱹ ᱫᱟᱲᱮᱭᱟᱜ ᱠᱟᱱᱟ ᱪᱮᱫ ᱢᱮᱱ ᱦᱚᱪᱚᱭᱮᱫᱟᱢ ᱟᱞᱮ ᱱᱚᱛᱮ ᱫᱚ ᱯᱟᱞᱮ ᱵᱟᱠᱚ ᱪᱟᱥ ᱜᱮᱭᱟ ᱢᱚᱱᱮ ᱦᱚᱭ ᱵᱟᱝ ᱠᱷᱟᱱ ᱫᱤᱥᱟᱹ ᱠᱚᱜ ᱜᱮᱭᱟ
ᱚ ᱢᱟᱱᱮ ᱪᱟᱥ ᱫᱚ ᱪᱟᱥ ᱜᱮᱭᱟ ᱠᱚ ᱢᱚᱱᱮ ᱦᱚᱸᱭ ᱟᱨᱠᱤ ᱟᱹᱞᱤᱧ ᱜᱮ ᱱᱟᱥᱮᱭᱟᱜ ᱱᱩᱛᱩᱢ ᱢᱟ ᱟᱞᱮ ᱢᱟ ᱚᱱᱠᱟ ᱞᱮ ᱞᱟᱹᱭᱟᱜ ᱠᱟᱱ ᱟᱵᱮᱱ ᱜᱮ ᱵᱟᱵᱮᱱ ᱴᱷᱤᱠᱟᱹ ᱫᱟᱲᱮᱭᱟᱜ ᱠᱟᱱᱟ ᱦᱚᱭᱛᱳ ᱱᱩᱛ
ᱦᱮᱸ ᱟᱫᱚ ᱡᱳᱚᱫᱤᱭᱳ ᱠᱚ ᱪᱟᱥ ᱜᱮ ᱨᱮᱦᱚᱸ ᱟᱫᱚ ᱧᱩᱛᱩᱢ ᱠᱷᱟᱹᱛᱤᱨ ᱱᱟᱥᱮᱱᱟᱜ ᱮᱴᱠᱮᱴᱚᱬᱮ ᱦᱩᱭᱩᱜ
ᱦᱳᱭ ᱦᱳᱭ ᱟᱯᱮ ᱚᱱᱟ ᱯᱚᱱᱚᱛ ᱨᱮᱫᱚ ᱱᱩᱛᱩ ᱫᱚ ᱱᱟᱥᱮᱟᱜ ᱡᱩᱫᱟᱹ ᱧᱚᱜ ᱜᱮᱭᱟ ᱟᱨ ᱟᱞᱮ ᱱᱚᱣᱟ ᱯᱚᱱᱚᱛ ᱠᱚᱨᱮ ᱫᱚ ᱱᱟᱥᱮᱭᱟᱜ ᱡᱩᱫᱟᱹ ᱱᱩᱛᱩᱢ
ᱦᱮᱸ
ᱦᱩᱸ ᱦᱚᱭ
ᱚᱱᱟ ᱠᱷᱟᱹᱛᱤᱨᱟᱜ ᱜᱮ ᱢᱟᱱᱮ ᱢᱤᱫᱴᱮᱱ ᱠᱟᱛᱷᱟ ᱜᱮ ᱟᱫᱚ ᱟᱯᱮ ᱢᱤᱫ ᱚᱱᱛᱮ ᱢᱤᱫ ᱨᱚᱠᱚᱢ ᱯᱮ ᱢᱮᱱᱟ ᱟᱞᱮ ᱱᱚᱛᱮ ᱢᱤᱫ ᱨᱚᱠᱚᱢ ᱠᱚᱢ ᱟᱫᱚ ᱚᱱᱟ
ᱟᱸᱦ ᱦᱳᱭ ᱦᱳᱭ ᱦᱳᱭ ᱚᱱᱟᱛᱮ ᱵᱟᱝ ᱴᱷᱤᱠᱟᱹᱣ ᱫᱟᱲᱮᱭᱟᱜ ᱠᱟᱱᱟ ᱛᱚ ᱧᱮᱞ ᱫᱚᱢ ᱧᱮᱞ ᱠᱟᱜ ᱜᱮᱭᱟ ᱟᱵᱚ ᱛᱟ ᱚᱱᱟ ᱱᱩᱛᱩᱢ ᱜᱮ ᱱᱟᱥᱮᱭᱟᱜ ᱡᱩᱫᱟᱹ ᱧᱚᱜ ᱞᱤᱧ ᱞᱟᱹᱭ ᱠᱮᱫᱟ ᱛᱚ
ᱧᱩᱛᱩᱢ ᱡᱩᱫᱟᱹ ᱠᱷᱟᱹᱛᱤᱨ ᱟᱜ ᱛᱮ ᱦᱳᱭᱛᱳ ᱵᱟᱹᱧ ᱴᱷᱟᱹᱣᱠᱟᱹ ᱫᱟᱲᱮᱭᱟᱜ
ᱦᱳᱭ ᱦᱳᱭ
ᱦᱩᱸ ᱫᱤᱭᱮ ᱟᱢᱵᱟᱵᱚᱛᱤ ᱠᱚ ᱛᱟᱦᱚᱞᱮ ᱟᱯᱮ ᱚᱱᱛᱮ ᱫᱚ ᱦᱩᱭ ᱦᱩᱭᱩᱜ ᱜᱮᱭᱟ ᱥᱮ ᱵᱟᱝ ᱡᱟᱦᱟᱸ ᱯᱟᱨᱚᱢ ᱮᱱᱟ ᱱᱚᱜ-ᱚᱭ ᱵᱟᱨᱥᱤᱧ ᱞᱟᱦᱟ
ᱟᱢᱵᱟᱵᱚᱛᱤ ᱠᱚ ᱦᱩᱭ ᱫᱚ ᱦᱩᱭ ᱵᱟᱲᱟᱜ ᱜᱮᱭᱟ ᱱᱤᱛᱚᱜ ᱫᱚ ᱥᱮᱫᱟᱭ ᱫᱚ ᱟᱹᱰᱤ ᱟᱸᱴ ᱦᱩᱭ ᱵᱟᱲᱟᱜᱼᱟ ᱟᱹᱰᱤ ᱟᱸᱴ ᱠᱩ ᱢᱟᱱᱟᱣ ᱵᱟᱲᱟᱭ ᱮᱫ ᱠᱟᱱ ᱛᱟᱦᱮᱱᱚᱜ-ᱟ
ᱚ ᱱᱮᱛᱟᱨ ᱫᱚ ᱚᱱᱠᱟ ᱫᱚ ᱵᱟᱠᱚ ᱢᱟᱱᱟᱣ ᱵᱟᱲᱟᱭ ᱫᱟ ᱟᱨᱠᱤ
ᱟᱹ
ᱟᱯᱮ ᱚᱱᱛᱮ ᱢᱟ ᱵᱷᱟᱜᱤ ᱜᱮ ᱵᱟᱲᱟᱭᱟ ᱠᱚ ᱦᱟᱠ ᱦᱮᱸ ᱡᱚᱢ ᱠᱚᱫᱚ ᱦᱩᱭᱩᱜ ᱜᱮᱭᱟ ᱵᱷᱟᱜᱤ ᱜᱤ
ᱚ ᱚᱱᱟ ᱧᱩᱛᱩᱢ ᱛᱮ ᱯᱚᱨᱚᱵᱽ ᱯᱟᱛᱟ ᱠᱚ ᱵᱟ ᱦᱳᱭᱳᱜ ᱜᱮᱭᱟ ᱟᱯᱮ ᱚᱱᱛᱮ
ᱵᱟᱝ ᱚᱱᱟ ᱱᱩᱛᱩᱢ ᱛᱮᱫᱚ ᱵᱚᱨᱚ ᱯᱟᱛᱟ ᱫᱚ ᱵᱟᱝ ᱦᱩᱭ ᱵᱟᱲᱟᱜᱼᱟ ᱦᱩᱲᱩ ᱜᱮᱭᱟ ᱡᱟᱜᱟ ᱡᱟᱜᱟ ᱨᱮ ᱟᱨᱠᱤ ᱟᱞᱮ ᱱᱟᱹᱱᱟᱠᱟᱷᱟ ᱫᱚ ᱵᱟᱝ ᱦᱩᱭ ᱵᱟᱲᱟᱜᱼᱟ ᱟᱨᱠᱤ
ᱟᱹ
ᱟᱯᱮ ᱚᱱᱟ ᱱᱟᱠᱷᱟ ᱢᱟ ᱠᱟᱡᱟᱠ ᱜᱮ ᱦᱩᱭ ᱵᱟᱲᱟᱜᱼᱟ ᱦᱮ ᱵᱟᱝ ᱯᱚᱨᱚᱵᱽ ᱤᱭᱟᱹ ᱠᱚ
ᱦᱮᱸ ᱟᱞᱮ ᱱᱚᱛᱮ ᱫᱚ ᱯᱚᱨᱚᱵᱽ ᱯᱟᱛᱟ ᱠᱚᱫᱚ ᱢᱟᱱᱮ ᱟᱞᱮ ᱱᱚᱣᱟ ᱥᱩᱨ ᱥᱩᱯᱩᱨ ᱠᱚᱨᱮ ᱫᱚ ᱵᱟᱝ ᱦᱩᱭᱩᱜᱼᱟ ᱾ ᱠᱤᱱᱛᱩ ᱠᱤᱱᱛᱩ ᱟᱸᱡᱚᱢ ᱫᱚ ᱟᱸᱡᱚᱢ ᱦᱩᱭ ᱟᱠᱟᱱᱟ ᱥᱟᱺᱜᱤᱧ ᱠᱚᱨᱮ ᱢᱟ ᱦᱳᱭᱳᱜ ᱜᱮᱭᱟ ᱡᱮᱢᱚᱱ ᱱᱚᱜ-ᱚᱭ ᱤᱭᱟᱹ ᱟᱢᱵᱟᱵᱚ ᱛᱤ ᱧᱩᱛᱩᱢ ᱛᱮᱦᱚᱸ ᱦᱳᱭᱮᱱ ᱜᱮᱭᱟ ᱟᱨ ᱮᱢᱱᱤ ᱵᱚᱲᱚ ᱵᱚᱲᱚ ᱯᱟᱛᱟ ᱠᱚᱦᱚ ᱦᱩᱭᱩᱜ ᱜᱮᱭᱟ
ᱟᱪᱪᱷᱟ ᱟᱪᱪᱷᱟ
ᱟᱫᱚ ᱱᱟᱥᱮᱱᱟᱜ ᱡᱷᱟᱹᱞ ᱦᱚᱨ ᱪᱟᱞᱟᱜ ᱦᱩᱭᱩᱜᱼᱟ ᱚᱱᱟᱜᱮ
ᱦᱳᱭ
ᱟᱨ ᱯᱟᱛᱟ ᱠᱚᱫᱚ ᱛᱟᱦᱚᱞᱮ ᱟᱯᱮ ᱚᱱᱛᱮ ᱪᱮᱫ ᱠᱟ ᱦᱩᱭᱩᱜᱼᱟ ᱦᱮᱸ ᱟᱯᱮ ᱚᱱᱛᱮ ᱯᱟᱛᱟ ᱠᱚ ᱛᱟᱦᱚᱞᱮ ᱪᱮᱫ ᱠᱟ ᱦᱩᱭᱩᱜ ᱜᱮᱭᱟ ᱯᱚᱨᱚᱵᱽ ᱯᱟᱛᱟ ᱠᱚ
ᱟᱞᱮ ᱱᱚᱣᱟ ᱠᱚᱨᱮ ᱯᱚᱨᱚᱵᱽ ᱯᱟᱛᱟ ᱫᱚ ᱟᱹᱰᱤ ᱮᱠᱴᱟ ᱫᱚ ᱢᱚᱡᱽ ᱫᱚ ᱵᱟᱝ ᱦᱩᱭ ᱵᱟᱲᱟᱜᱼᱟ ᱟᱨᱠᱤ ᱚᱱᱠᱟ ᱦᱩᱭᱩᱜ ᱜᱮᱭᱟ ᱟᱨᱠᱤ ᱪᱷᱩᱴᱠᱟ ᱪᱷᱩᱴᱠᱟ ᱟᱨᱠᱤ ᱟᱹᱰᱤ ᱨᱟᱹᱥᱠᱟᱹ ᱫᱚ ᱵᱟᱝ ᱵᱩᱡᱷᱟᱹᱜᱼᱟ ᱟᱨᱠᱤ
ᱚ
ᱡᱮᱢᱚᱱ ᱫᱚᱝ ᱟᱛᱮ ᱞᱟᱜᱽᱲᱮ ᱟᱯᱮ ᱚᱱᱟ ᱠᱚᱨᱮ ᱫᱚ ᱵᱷᱟᱜᱮ ᱢᱳᱵᱟᱭᱤᱞ ᱠᱚᱨᱮ ᱧᱮᱞ ᱵᱟᱲᱟ ᱠᱟᱜᱼᱟ ᱞᱤᱧ ᱛᱚ ᱟᱹᱰᱤ ᱜᱮ ᱫᱚᱢᱮ ᱠᱚ ᱨᱟᱹᱥᱠᱟᱹ ᱵᱟᱲᱟᱜᱼᱟ ᱦᱳᱭ ᱥᱮ
ᱦᱮᱸ ᱨᱟᱹᱥᱠᱟᱹ ᱢᱟ ᱦᱩᱭ ᱢᱟ ᱦᱩᱭᱩᱜ ᱜᱮᱭᱟ
ᱦᱳᱭ ᱞᱟᱹᱭ ᱵᱮᱱ
ᱚᱱᱠᱟ ᱟᱞᱮ ᱥᱮᱫ ᱢᱟ ᱯᱚᱨᱚᱵᱽ ᱯᱟᱛᱟ ᱠᱚ ᱦᱩᱭᱩᱜ ᱜᱮᱭᱟ ᱢᱟᱱᱮ ᱥᱟᱺᱜᱤᱧ ᱨᱮᱦᱚᱸ ᱢᱟᱱᱮ ᱟᱸᱡᱚᱢ ᱠᱟᱫᱟ ᱞᱤᱧ ᱦᱩᱭᱩᱜ ᱜᱮᱭᱟ ᱢᱚᱸᱡᱽ ᱜᱮ ᱫᱚᱢᱮ ᱦᱚᱲ ᱠᱚᱠᱚ ᱡᱟᱣᱨᱟᱜ ᱜᱮᱭᱟ ᱟᱹᱰᱤ ᱦᱚᱲ ᱠᱚ ᱡᱟᱣᱨᱟᱜ ᱜᱮᱭᱟ ᱟᱹᱰᱤ ᱥᱟᱸᱜᱮ ᱦᱚᱲ ᱠᱚ ᱠᱚ ᱡᱟᱣᱨᱟᱜᱼᱟ ᱯᱟᱛᱟ ᱠᱚᱨᱮ
ᱟᱵᱚ ᱱᱚᱛᱮ ᱫᱚ ᱢᱟᱱᱮ ᱡᱮᱢᱚᱱ ᱯᱚᱨᱚᱵᱽ ᱯᱟᱛᱟ ᱢᱟᱱᱮ ᱦᱩᱭ ᱵᱟᱲᱟᱜ ᱜᱮᱭᱟ ᱚᱱᱠᱟ ᱦᱚᱲ ᱫᱚ ᱠᱟᱹᱴᱤᱡ ᱟᱹᱰᱤ ᱟᱸᱴ ᱫᱚ ᱵᱟᱠᱚ ᱡᱟᱣᱨᱟᱜᱼᱟ ᱟᱨ ᱤᱱᱟᱹ ᱜᱮ ᱟᱨᱠᱤ ᱟᱨ ᱚᱱᱟ ᱨᱟᱹᱥᱠᱟᱹ ᱦᱚᱸ ᱵᱟᱠᱚ ᱨᱟᱹᱥᱠᱟᱹ ᱜᱚᱫᱚᱜ ᱚᱱᱠᱟ ᱡᱮᱢᱚᱱ ᱯᱚᱨᱚᱵᱽ ᱯᱟᱛᱟ ᱠᱚᱨᱮ ᱟᱹᱰᱤ ᱚᱱᱟ ᱱᱟᱠᱷᱟ ᱫᱚ ᱢᱟᱱᱮ ᱚᱱᱟ ᱤᱭᱟᱹ ᱱᱟᱠᱷᱟ ᱫᱚ ᱟᱨᱠᱤ ᱟᱹᱰᱤ ᱥᱮᱴᱟ ᱢᱳᱵᱟᱭᱤᱞ ᱠᱚᱨᱮ ᱧᱮᱞ ᱵᱟᱲᱟ ᱦᱩᱭ ᱟᱠᱟᱱᱟ ᱛᱚ ᱟᱹᱰᱤ ᱫᱚᱢᱮ ᱜᱮ ᱨᱟᱹᱥᱠᱟᱹ ᱦᱩᱭ ᱵᱟᱲᱟᱜᱼᱟ ᱦᱳᱭ ᱥᱮ
ᱦᱮᱸ ᱟᱫᱚ ᱪᱮᱫ ᱠᱚ ᱢᱮᱱᱟ ᱡᱟᱦᱟ ᱚᱨᱠᱮᱥᱴᱟᱨ ᱠᱚᱠᱚ ᱢᱮᱱ ᱦᱚᱪᱚᱭᱟ ᱚᱱᱟ ᱠᱚ ᱦᱩᱭᱩᱜ ᱜᱮᱭᱟ ᱥᱮ ᱵᱟᱝ ᱟᱯᱮ ᱚᱱᱛᱮ
ᱚᱨᱜᱮᱥᱴᱟᱨ ᱱᱚᱛᱮ ᱢᱟᱱᱮ ᱦᱩᱭ ᱵᱟᱲᱟᱜ ᱜᱮᱭᱟ ᱟᱹᱰᱤ ᱠᱚᱢ ᱟᱨᱠᱤ
ᱛᱟᱦᱚᱞᱮ ᱟᱯᱮ ᱥᱮᱫ ᱫᱚ ᱦᱳᱭ ᱛᱳ ᱢᱟᱱᱮ ᱟᱹᱞᱤᱧᱟᱜ ᱫᱤᱥ ᱦᱩᱫᱤᱥ ᱛᱮᱫᱚ ᱵᱷᱟᱜᱤ ᱜᱮ ᱢᱟᱱᱮ ᱥᱤᱢ ᱨᱮᱱᱟᱜ ᱢᱟ ᱵᱷᱟᱜᱤ ᱢᱮᱱᱟᱜ ᱜᱮ ᱟᱞᱮ ᱱᱚᱛᱮ ᱢᱟᱵᱮᱱ ᱧᱮᱞ ᱟᱠᱟᱜ ᱜᱮᱭᱟ ᱛᱟᱦᱚᱞᱮ ᱢᱳᱵᱟᱭᱤᱞ ᱠᱚ ᱨᱮ ᱡᱟᱦᱟ ᱥᱳᱥᱟᱞ ᱢᱤᱰᱤᱭᱟ ᱛᱟᱞᱟ ᱛᱮ ᱚᱱᱮ ᱪᱷᱟᱯᱲᱤ ᱮᱱᱮᱡ ᱠᱚ ᱡᱟᱦᱟ ᱠᱚ ᱫᱚᱦᱚᱭᱮᱫᱟ
ᱦᱳᱭ ᱦᱳᱭ
ᱚᱱᱟ ᱠᱚᱫᱚ ᱯᱟᱞᱮᱜ ᱟᱯᱮ ᱚᱱᱛᱮ ᱫᱚ ᱵᱟᱝ ᱦᱩᱭᱩᱜ-ᱟ
ᱵᱟᱝ ᱵᱟᱝ ᱦᱩᱭ ᱵᱟᱲᱟᱜ-ᱟ ᱟᱹᱞᱤᱧᱟᱜ ᱦᱤᱥᱟᱹᱵᱽ ᱛᱮᱫᱚ ᱱᱩᱠᱩ ᱫᱚ ᱵᱚᱱᱽ ᱞᱮᱠᱷᱟᱡ ᱜᱮ ᱱᱟᱥᱮ ᱠᱟᱹᱴᱤᱡ ᱮᱠᱴᱩ ᱢᱚᱸᱡᱽ ᱦᱩᱭ ᱠᱚᱜ-ᱟ ᱦᱳᱭ ᱥᱮ
ᱦᱮᱸ ᱚᱱᱟ ᱢᱟ ᱟᱹᱞᱤᱧᱟᱜ ᱠᱩᱠᱞᱤ ᱛᱮᱦᱚ ᱟᱹᱞᱤᱧ ᱦᱚᱸ ᱚᱱᱟ ᱜᱮᱞᱤᱧ ᱢᱮᱱᱟ ᱟᱹᱞᱤᱧᱟᱜ ᱫᱤᱥ ᱦᱩᱫᱤᱥ ᱦᱚᱭ ᱢᱮᱱᱟ ᱢᱟᱱᱮ ᱮᱱᱮᱡ ᱥᱮᱨᱮᱧ ᱵᱟᱹᱲᱤᱡ ᱜᱮᱭᱟ ᱚᱱᱟ ᱫᱚ ᱵᱟᱹᱞᱤᱧ ᱢᱮᱱᱟ ᱠᱤᱱᱛᱩ ᱱᱚᱜ ᱚᱭ ᱡᱮ ᱚᱱᱠᱟ ᱢᱟᱱᱮ ᱮᱱᱮᱡ ᱨᱮᱱᱟᱜ ᱦᱚᱸ ᱛᱚ ᱟᱵᱚᱣᱟᱜ ᱢᱤᱫ ᱢᱤᱫᱴᱮᱱ ᱤᱭᱟᱹ ᱢᱮᱱᱟᱜ ᱛᱟᱵᱚᱱᱟ ᱥᱚᱢᱟᱡᱽ ᱨᱮᱱᱟᱜ ᱵᱚᱦᱩ ᱨᱚᱠᱚᱢ ᱮᱱᱮᱡ ᱢᱮᱱᱟᱜ-ᱟ ᱚᱱᱟ ᱠᱚᱫᱚ ᱴᱷᱤᱠ ᱜᱮᱭᱟ
ᱦᱳᱭ ᱠᱤᱱᱛᱩ ᱱᱚᱜ-ᱚᱭ ᱡᱮ ᱠᱤᱪᱷᱩ ᱠᱤᱪᱷᱩ ᱪᱷᱟᱯᱨᱤ ᱮᱱᱮ ᱟᱹᱰᱤ ᱚᱱᱟ ᱠᱚᱫᱚ ᱧᱮᱞ ᱛᱮ ᱵᱮᱥ ᱵᱟᱝ ᱵᱩᱡ ᱷᱟᱹᱜ ᱠᱟᱱᱟ ᱟᱨᱠᱤ
ᱵᱮᱥ ᱢᱟ ᱮᱠᱟᱞ ᱜᱮ ᱵᱟᱝ ᱵᱩᱡᱷᱟᱹᱜ ᱥᱮ ᱟᱨ ᱩᱱᱠᱩᱣᱟᱜ ᱥᱟᱡᱽ ᱯᱳᱚᱥᱟᱠ ᱵᱮᱱ ᱢᱮᱱᱟ ᱥᱮ ᱟᱠᱚᱣᱟᱜ ᱡᱟᱦᱟᱸ ᱤᱥᱟᱨᱟ ᱮᱱᱮᱡ ᱠᱚᱨᱮᱱᱟᱜ ᱛᱟᱹᱨᱤᱠᱟ ᱚᱱᱟ ᱠᱚᱢᱟ ᱟᱹᱰᱤ ᱟᱞᱟᱜᱽ ᱜᱮᱭᱟ ᱥᱮ ᱱᱚᱡᱚᱨ ᱠᱚ ᱠᱷᱟᱨᱟᱯ ᱜᱮᱭᱟ ᱟᱹᱞᱤᱧ ᱢᱟ ᱠᱷᱟᱨᱟᱯ ᱜᱮᱞᱤᱧ ᱢᱮᱱᱟ ᱚᱱᱟ
ᱦᱳᱭ ᱦᱳᱭ ᱡᱮᱢᱚᱱ ᱟᱵᱚ ᱥᱟᱱᱛᱟᱲ ᱥᱚᱢᱟᱡᱽᱟᱜ ᱢᱤᱫᱴᱮᱱ ᱴᱨᱮᱰᱤᱥᱚᱱᱟᱞ ᱰᱨᱮᱥ ᱛᱟᱵᱚᱱ ᱚᱱᱟ ᱠᱚᱛᱮ ᱨᱟᱹᱥ ᱥᱮ ᱦᱚᱨᱚᱜ ᱞᱮᱠᱷᱟᱡ ᱤᱭᱟᱹ ᱦᱚᱸ ᱢᱚᱡᱽ ᱵᱩᱡᱷᱟᱹᱜ-ᱟ ᱥᱮ ᱧᱮᱞ ᱛᱮᱦᱚᱸ ᱢᱚᱡᱽ ᱠᱚ ᱧᱮᱞᱚᱜ-ᱟ ᱦᱳᱭ ᱥᱮ ᱟᱨ ᱱᱤᱛᱚᱜ ᱫᱚ
ᱟᱨ ᱥᱚᱢᱟᱡᱽ ᱨᱮᱱᱟᱜ ᱮᱱᱮᱡ ᱥᱮᱨᱮᱧ ᱢᱟ ᱟᱵᱚᱣᱟᱜ ᱢᱟ ᱟᱹᱰᱤ ᱵᱮᱥ ᱜᱮᱭᱟ ᱥᱮ ᱚᱱᱠᱟ ᱢᱟ ᱵᱟᱝ ᱠᱷᱟᱨᱟᱯ ᱜᱮᱭᱟ ᱟᱨ ᱠᱤᱱᱛᱩ ᱚᱱᱮ ᱪᱷᱟᱯᱲᱤ ᱡᱟᱦᱟᱸ ᱠᱚ ᱮᱛᱚᱦᱚᱵ ᱟᱠᱟᱫᱟ ᱥᱮ ᱚᱱᱟ ᱢᱟ ᱱᱚᱡᱚᱨ ᱦᱚᱸ ᱠᱷᱟᱨᱟᱯ ᱜᱮ ᱮᱱᱮᱡ ᱦᱚᱸ ᱠᱷᱟᱨᱟᱯ ᱜᱮᱭᱟ ᱥᱮ᱾
ᱟᱹᱞᱤᱧᱟᱜ ᱟᱹᱞᱤᱧᱟᱜ ᱠᱩᱠᱞᱤ ᱨᱮᱫᱚ ᱢᱤᱫᱴᱮᱡ ᱮ ᱟᱨᱠᱤ ᱱᱮ ᱟᱭ ᱡᱮ ᱢᱮᱞᱟ ᱯᱟᱛᱟ ᱠᱚ ᱦᱩᱭ ᱵᱟᱲᱟ ᱟᱠᱟᱱ ᱱᱚᱣᱟ ᱠᱩ ᱡᱤᱱᱤᱥ ᱡᱩᱫᱤ ᱫᱤᱱ ᱵᱮᱞᱟ ᱨᱮᱠᱚ ᱠᱚᱨᱟᱣ ᱞᱮᱠᱷᱟᱡ ᱫᱚ ᱟ-ᱵᱷᱩ-ᱵᱷᱟᱜᱤ ᱮᱠᱴᱟ ᱢᱚᱡᱽ ᱦᱩᱭ ᱠᱚᱜ-ᱟ ᱦᱳᱭᱥᱮ᱾
ᱦᱩᱸ᱾
ᱟᱨ ᱡᱮᱴᱟ ᱦᱚᱜᱼᱚᱭ ᱪᱷᱟᱯᱨᱤ ᱰᱟᱱᱥ ᱠᱩ ᱡᱩᱫᱤ ᱠᱩ ᱵᱚᱱᱫ ᱵᱟᱲᱟ ᱞᱮᱠᱷᱟᱡ᱾
ᱵᱚᱱᱫᱚ ᱫᱟᱲᱮᱭᱮᱜ
ᱦᱳᱭ᱾ ᱟᱨ ᱡᱩᱫᱤ ᱦᱚᱜᱼᱚᱭ ᱪᱷᱟᱯᱤ ᱰᱟᱱᱥ ᱠᱩᱠᱩ ᱱᱟᱥᱤᱭᱟᱜ ᱠᱩ ᱵᱚᱱᱫ ᱵᱟᱲᱟ ᱞᱮᱠᱷᱟᱡ ᱡᱮᱢᱚᱱ ᱚᱱᱟ ᱠᱚᱦᱚᱸ ᱟᱹᱰᱤ ᱵᱷᱟᱜᱮ ᱮᱠᱴᱟ ᱢᱚᱡᱽ ᱦᱩᱭ ᱠᱚᱜ-ᱟ᱾
ᱦᱮᱸ ᱢᱚᱸᱪ ᱢᱟ ᱦᱩᱭ ᱠᱚᱜ ᱜᱮ ᱵᱟᱠᱷᱟᱱ ᱦᱩᱰᱤᱧ ᱦᱩᱰᱤᱧᱼᱦᱩᱰᱤᱧ ᱠᱚᱦᱚᱸ ᱱᱮᱛᱟᱨ ᱢᱟᱠᱚ ᱪᱟᱞᱟᱜ ᱠᱟᱱᱟ ᱥᱮ ᱚᱞᱤᱧ ᱦᱚᱸ ᱟᱞᱤᱧ ᱦᱚᱸ ᱢᱟᱱᱮ ᱱᱤᱡᱮ ᱟᱹᱞᱤᱧᱟᱜ ᱮᱠᱥᱯᱤᱨᱤᱭᱮᱱᱥ ᱫᱚᱞᱤᱧ ᱢᱮᱱᱟ ᱟᱞᱤᱧ ᱦᱚᱸ ᱱᱤᱛ ᱯᱚᱡᱚᱱᱛᱚ ᱚᱨᱠᱮᱥᱴᱟᱨ ᱠᱚᱨᱮ ᱚᱱᱠᱟᱱ ᱡᱟᱭᱜᱟ ᱠᱚᱨᱮᱜ ᱫᱚ ᱵᱟᱹᱞᱤᱧ ᱥᱮᱴᱮᱨ ᱠᱟᱱᱟ ᱟᱫᱚ ᱥᱮᱴᱮᱨ ᱨᱮᱱᱟᱜ ᱦᱚᱸ ᱡᱩᱫᱤᱭᱳ ᱢᱟᱱᱮ ᱚᱱᱠᱟ ᱞᱮᱠᱟ ᱢᱟᱱᱮ ᱵᱟᱹᱱᱩᱜ ᱟᱱ ᱛᱟᱹᱞᱤᱧᱟ ᱢᱟᱱᱮ ᱩᱱᱠᱩ ᱞᱤᱧ ᱧᱮᱞ ᱠᱚ ᱚᱱᱠᱟ ᱠᱚ ᱮᱱᱮᱡ ᱥᱮᱨᱮᱧᱟ ᱥᱮ ᱚᱱᱟᱜᱮ ᱢᱟᱱᱮ ᱠᱷᱟᱨᱟᱯ ᱞᱤᱧ ᱵᱩᱪᱟ ᱟᱨ ᱦᱩᱰᱤᱧ ᱜᱤᱫᱽᱨᱟᱹ ᱠᱳ ᱢᱟᱱᱮ ᱚᱱᱠᱟ ᱠᱚ ᱮᱱᱮᱡ ᱥᱮᱨᱮᱧᱟ ᱩᱱᱠᱩ ᱢᱟ ᱞᱟᱹᱴᱩ ᱜᱤᱫᱽᱨᱟᱹ ᱧᱮᱞ ᱠᱚᱫᱮ ᱠᱚ ᱪᱮᱫᱚᱜ ᱠᱟᱱᱟ ᱥᱮ᱾
ᱦᱳᱭ ᱦᱟᱭ ᱠᱟᱹᱴᱤᱡ ᱠᱚᱢᱟ ᱞᱟᱹᱴᱩ ᱠᱚ ᱧᱮᱞ ᱛᱮᱜᱮ ᱠᱚ ᱪᱤᱫᱟ ᱥᱮ᱾
ᱦᱩᱸ᱾
ᱟᱪᱪᱷᱟ ᱟᱹᱞᱤᱧᱟᱜ ᱢᱤᱫᱴᱮ ᱠᱩᱠᱞᱤ ᱛᱮᱦᱮ ᱠᱟᱱᱟ ᱟᱪᱪᱷᱟ ᱡᱮᱜᱚᱞᱟ ᱱᱩᱠᱩ ᱪᱷᱟᱯᱨᱤ ᱡᱮ ᱮᱱᱮᱡᱚᱜ ᱠᱟᱱ ᱠᱚ ᱴᱷᱤᱠ ᱜᱮᱭᱟ ᱠᱩ ᱚᱲᱟᱜ ᱨᱮ ᱜᱟᱨᱡᱮᱱ ᱠᱚᱫᱚ ᱢᱮᱱᱟᱜ ᱠᱚᱣᱟ ᱥᱮ ᱵᱟᱹᱱᱩᱜ ᱠᱚᱣᱟ? ᱡᱮ ᱩᱱᱠᱩ ᱜᱟᱨᱡᱮᱱ ᱠᱚᱫᱚ ᱡᱟᱦᱱᱟᱜ ᱵᱟᱠᱚ ᱢᱮᱱ ᱵᱟᱲᱟᱣ ᱟᱠᱚ ᱠᱟᱱᱟ?
ᱚᱱᱟᱜᱮ ᱟᱹᱞᱤᱧ ᱞᱤᱧ ᱢᱮᱱᱟ ᱥᱳᱥᱟᱞ ᱢᱤᱰᱤᱭᱟᱹ ᱛᱟᱞᱟ ᱛᱮᱜᱮ ᱦᱚᱜᱼᱚᱭ ᱩᱱᱟᱹᱜ ᱠᱚ ᱵᱷᱟᱭᱨᱟᱞᱚᱜ ᱠᱟᱱᱟ ᱱᱚᱝᱠᱟ ᱚᱝᱠᱟ ᱚᱠᱚᱭ ᱫᱚ ᱱᱚᱝᱠᱟ ᱥᱮ ᱮ ᱢᱟᱱᱮ ᱞᱩᱜᱽᱲᱤᱡ ᱞᱟᱯᱚᱜ ᱠᱚᱦᱚᱸ ᱥᱮ ᱠᱩᱲᱤ ᱜᱤᱫᱽᱨᱟᱹ ᱠᱚ ᱱᱟᱥᱮ ᱱᱟᱜ ᱴᱷᱤᱠ ᱫᱷᱟᱨᱟ ᱵᱟᱠᱚ ᱦᱚᱨᱚᱜ ᱮᱜ ᱜᱮᱭᱟ ᱥᱮ ᱚᱱᱟ ᱦᱚᱸ ᱢᱮᱜ ᱠᱚᱨᱮ ᱞᱟᱜᱟᱜ ᱠᱟᱱ ᱜᱮᱭᱟ ᱛᱟᱯᱚᱨᱮ ᱦᱟᱭ ᱵᱤᱲᱤ ᱥᱤᱠᱟᱨᱮᱴ ᱠᱚᱠᱚ ᱧᱩᱭ ᱫᱟ ᱛᱟᱯᱚᱨᱮ ᱩᱸ ᱠᱚᱲᱟ ᱜᱤᱫᱽᱨᱟᱹ ᱥᱮ ᱡᱟᱜ ᱮᱱᱮᱡ ᱫᱩᱞᱤᱧ ᱢᱮᱱᱟ ᱫᱚᱢᱮ ᱫᱚ ᱵᱟᱹᱲᱤᱡ ᱜᱮᱢ ᱱᱚᱡᱚᱨ ᱫᱚ ᱵᱟᱝ ᱴᱷᱤᱠᱟ ᱠᱤᱱᱛᱩ ᱮᱱᱮᱡ ᱨᱮᱱᱟᱜ ᱦᱚᱸᱛᱚ ᱢᱮᱜ ᱴᱮᱱ ᱤᱭᱟᱹ ᱢᱮᱱᱟᱜ ᱛᱟᱵᱚᱱᱟ ᱥᱮ᱾ ᱡᱮ ᱠᱟᱹᱴᱤᱜ ᱢᱚᱸᱥ ᱛᱮᱵᱚᱱ ᱮᱱᱮᱪᱟ ᱛᱟᱦᱚᱞᱮ ᱢᱟ ᱚᱱᱟ ᱢᱟ ᱡᱷᱚᱛᱚ ᱦᱚᱲ ᱜᱮ ᱢᱚᱸᱡᱽ ᱜᱮᱵᱚᱱ ᱧᱮᱞᱟ ᱠᱤᱱᱛᱩ ᱩᱱᱠᱩ ᱢᱟ ᱚᱱᱮ᱾ ᱱᱟᱥᱤᱱᱟᱜ ᱵᱮᱼᱵᱟᱹᱲᱤᱡ ᱜᱮᱠᱚ ᱮᱱᱮᱡ ᱮᱜ ᱜᱮᱭᱟ ᱥᱮ ᱚᱱᱟ ᱠᱚ, ᱛᱟᱯᱚᱨᱮ ᱚᱲᱟᱜ ᱦᱚᱲ ᱟᱹᱞᱤᱧ ᱦᱚᱞᱤᱧ ᱢᱮᱱᱟ ᱡᱮ ᱱᱩᱠᱩ ᱚᱲᱟᱜ ᱦᱚᱲ ᱫᱚᱠᱚ ᱧᱮᱞ ᱧᱟᱢ ᱫᱟᱥᱮ ᱵᱟᱝ ᱱᱚᱣᱟ᱾
ᱦᱳ ᱚᱱᱟᱜᱮ ᱡᱮᱢᱚᱱ ᱢᱳᱵᱟᱭᱤᱞ ᱥᱳᱥᱟᱞ ᱢᱤᱰᱤᱭᱟ ᱨᱮ ᱟᱯᱞᱳᱰᱳᱜ ᱠᱟᱱᱟ, ᱠᱤᱱᱛᱩ ᱟᱹᱞᱤᱧ ᱦᱚᱸ ᱚᱱᱟ ᱜᱤ ᱱᱤᱭᱟᱹ ᱰᱟᱣᱩᱴ ᱜᱮᱞᱤᱧ ᱵᱩᱡᱷᱟᱹᱣ ᱵᱟᱲᱟᱭᱟ ᱟᱫᱚ ᱚᱲᱟᱜ ᱨᱮᱱ ᱦᱚᱲ ᱦᱚᱸ ᱪᱮᱜ ᱜᱮ ᱵᱟᱠᱩ ᱢᱮᱛᱟᱣ ᱟᱠᱩ ᱠᱟᱱᱟ ᱥᱮ᱾ ᱪᱮᱞᱠᱟ ᱥᱮ ᱡᱟᱭᱜᱟ ᱡᱟᱭᱜᱟ ᱨᱮ ᱯᱚᱨᱤᱵᱮᱥ ᱫᱚ ᱚᱱᱠᱟ ᱜᱮ ᱢᱮᱱᱟᱜᱼᱟ ᱵᱟᱝ ᱫᱚ ᱪᱮᱜ ᱚᱱᱟ ᱜᱮ ᱯᱟᱪᱮᱜ ᱵᱟᱞᱤᱧ ᱵᱩᱡᱷᱟᱹᱣ ᱫᱟᱲᱮᱭᱟᱜ ᱠᱟᱱᱟ ᱠᱟᱹᱴᱤ᱾
ᱦᱮᱸ ᱟᱨ ᱠᱤᱪᱷᱩ ᱦᱚᱲ ᱢᱟ ᱟᱭᱳ ᱦᱚᱲ ᱦᱚᱸ ᱠᱚ ᱫᱤᱥᱟᱹᱜ ᱠᱟᱱ ᱜᱮᱭᱟ ᱵᱟᱹᱦᱩᱲᱤᱭᱟᱹ ᱠᱚᱦᱚᱸ ᱥᱤᱸᱫᱩᱨ ᱠᱚᱠᱚ ᱦᱚᱨᱚᱜ ᱠᱟᱜ ᱠᱟᱱᱟ ᱩᱱᱠᱩ ᱦᱚᱸ ᱚᱱᱠᱟ ᱠᱚ ᱫᱤᱥᱟᱹ ᱵᱟᱲᱟᱜ
ᱦᱳᱭ ᱦᱳᱭ ᱦᱳᱭ ᱠᱤᱱᱛᱩ ᱠᱤ ᱟᱹᱞᱤᱧᱟᱜ ᱟᱹᱞᱤᱧᱟᱜ ᱤᱭᱟᱹ ᱨᱮ ᱛᱮ ᱢᱚᱱᱮ ᱟᱛᱮᱜ ᱦᱩᱭᱩᱜ ᱠᱟᱱᱟ ᱠᱤᱪᱷᱩ ᱠᱤᱪᱷᱩ ᱡᱟᱭᱜᱟ ᱨᱮᱫᱚ ᱯᱚᱨᱤᱵᱮᱥ ᱜᱮ ᱚᱱᱠᱟᱱ ᱜᱮᱭᱟ ᱦᱳᱪᱳ ᱡᱚᱛᱚ ᱯᱚᱨᱤᱥ ᱵᱮ ᱡᱮᱥ, ᱦᱳᱭ ᱥᱮ᱾
ᱦᱩᱸ᱾ ᱴᱷᱤ ᱜᱮᱭᱟ ᱛᱟᱦᱚᱞᱮ ᱟᱹᱰᱤ ᱜᱟᱱ ᱚᱠᱛᱚ ᱦᱚᱸ ᱵᱤᱞᱚᱢᱮᱱᱟ ᱯᱚᱨᱮ ᱟᱨᱚ ᱜᱟᱞᱢᱟᱨᱟᱣ ᱦᱩᱭᱩᱜᱼᱟ᱾
ᱪᱟ ᱴᱷᱤ ᱜᱮᱭᱟ ᱴᱷᱤ ᱜᱮᱭᱟ᱾